ᱟᱸᱡᱚᱢᱚᱜ ᱠᱟᱱᱟ?
ᱦᱩᱸ ᱟᱸᱡᱚᱢᱚᱜ ᱠᱟᱱᱟ ᱦᱟᱸᱜ ᱤᱧᱟᱹᱜ ᱨᱚᱲ!
ᱦᱮᱸ ᱟᱸᱡᱚᱢᱚᱜ ᱠᱟᱱᱟ᱾
ᱪᱮᱫ ᱮᱢ ᱪᱤᱠᱟᱹᱭ ᱫᱟ?
ᱪᱮᱫ ᱵᱟᱝ ᱦᱚᱸᱜᱼᱚᱭ ᱤᱧᱦᱚᱧ ᱛᱟᱲᱟᱢ ᱠᱟᱫᱟ ᱾
ᱟᱯᱮ ᱟᱪᱷᱲᱟᱭ ᱜᱮᱭᱟᱯᱮ ᱦᱩᱲᱩ?
ᱦᱮᱸ᱾
ᱛᱤᱱ ᱫᱤᱱ ᱯᱮ ᱟᱪᱷᱲᱟ ᱛᱤᱱ ᱫᱤᱱ ᱯᱮ ᱞᱚᱦᱚᱫ ᱫᱚᱦᱚ ᱠᱟᱜᱼᱟ ᱵᱟᱨ ᱫᱤᱱ ᱥᱮ ᱢᱤᱫ ᱫᱤᱱ ᱜᱮ? ᱢᱤᱫ ᱧᱤᱫᱟᱹ
ᱟᱞᱮᱥᱮᱫ ᱫᱚ ᱦᱮᱸ ᱢᱤᱫ ᱧᱤᱫᱟᱹ ᱦᱚᱭᱛᱳ ᱱᱤᱛᱚᱜ ᱢᱟᱡᱟᱱ ᱵᱮᱲᱟᱢ ᱞᱚᱦᱚᱫ ᱠᱟᱫᱟ ᱜᱟᱯᱟ ᱥᱮᱛᱟᱜ ᱵᱮᱲᱟ ᱚᱣᱟᱨᱟᱞᱮ ᱟᱨ ᱚᱣᱟᱨ ᱠᱟᱛᱮ ᱟᱞᱮ ᱫᱚ ᱡᱟᱦᱟᱱᱟᱜ ᱚᱱᱠᱟᱱᱟᱜ ᱞᱚᱞᱚ ᱡᱤᱱᱤᱥ ᱨᱮ ᱞᱚᱞᱚ ᱡᱤᱱᱤᱥ ᱵᱚᱞᱛᱮ ᱡᱩᱫᱤᱢ ᱞᱟᱹᱭᱟ ᱚᱱᱟ ᱵᱩᱥᱩᱵ ᱜᱟᱫᱟ ᱵᱩᱥᱩᱵ ᱜᱟᱫᱟ᱾ ᱟᱨ ᱵᱟᱠᱷᱟᱱ ᱜᱩᱨᱤᱡ ᱢᱟᱸᱫᱮ ᱡᱟᱦᱟᱸ ᱢᱮᱱᱟᱜᱼᱟ ᱜᱩᱨᱤᱡ ᱢᱟᱸᱫᱮ ᱨᱮ ᱚᱱᱟ ᱵᱚᱥᱛᱟ ᱨᱮᱞᱮ ᱛᱚᱯᱟ ᱠᱟᱜᱼᱟ᱾
ᱚ ᱟᱞᱮ ᱫᱚ ᱟᱞᱮ ᱫᱚ ᱟᱞᱮ ᱫᱚ ᱵᱟᱞᱮ ᱛᱚᱯᱟᱭᱟ ᱟᱞᱮ ᱫᱚ ᱚᱱᱟ ᱫᱟᱜ ᱨᱮᱜᱮ ᱦᱮᱸ
ᱡᱚᱵᱮ ᱠᱟᱜ-ᱟᱞᱮ᱾
ᱟᱞᱮ ᱫᱚ ᱚᱱᱟ ᱦᱚᱸ ᱟᱨᱚ ᱯᱮ ᱵᱟᱨ ᱫᱤᱱ ᱛᱚ ᱞᱟᱜᱟᱜᱼᱟ ᱚᱱᱟ ᱯᱚᱝ ᱦᱚᱪᱚ ᱛᱮ ᱛᱟᱨᱯᱚᱨᱮ ᱦᱟᱱᱮ ᱠᱷᱮᱛᱨᱮ ᱵᱮᱰ ᱵᱮᱱᱟᱣ ᱦᱩᱭ ᱠᱟᱛᱮᱫ ᱚᱱᱟ ᱚᱸᱰᱮᱞᱮ ᱜᱤᱰᱤᱭᱟ᱾
ᱚᱱᱟᱠᱤ ᱵᱷᱟᱜᱤ ᱦᱩᱭᱩᱜᱼᱟ ᱚᱱᱟ ᱠᱷᱟᱹᱛᱤᱨ ᱥᱮ ᱪᱮᱫ ᱞᱮᱠᱟ?
ᱦᱮᱸ ᱮᱸᱰᱮᱠᱷᱟᱱ ᱫᱚ ᱞᱟᱦᱟ ᱨᱮᱜᱮᱢ ᱧᱮᱞ ᱧᱟᱢᱚᱜᱼᱟ ᱡᱮ ᱱᱚᱜ ᱚᱭ ᱛᱤᱱᱟᱹᱜ ᱜᱟᱱ ᱞᱟᱦᱟ ᱨᱮᱜᱮᱢ ᱵᱩᱡ ᱫᱟᱲᱮᱭᱟᱜᱼᱟ ᱡᱮ ᱱᱚᱣᱟ ᱦᱩᱲᱩ ᱦᱚᱸᱜ-ᱚᱭ ᱱᱤᱱᱟᱹᱜ ᱜᱟᱱ ᱯᱚᱝ ᱠᱟᱱᱟ ᱛᱟᱦᱚᱞᱮ ᱱᱚᱣᱟ ᱠᱚᱫᱚ ᱫᱟᱨᱮᱜᱼᱟ᱾ ᱟᱨ ᱡᱟᱦᱟᱸ ᱵᱟᱝ ᱯᱚᱝ ᱠᱟᱱᱟ ᱚᱱᱟ ᱫᱚ ᱟᱫᱚ ᱵᱟᱝ ᱫᱟᱨᱮᱜᱼᱟ ᱚᱱᱟ ᱨᱮᱱᱟᱝ ᱫᱚ᱾
ᱦᱮᱸ ᱟᱞᱮᱴᱷᱮᱱ ᱫᱚ ᱢᱤᱫ ᱧᱤᱫᱟᱹ ᱜᱮ ᱨᱚᱦᱚᱭ ᱤᱭᱟᱹᱭᱟᱠᱚ ᱤᱧ ᱦᱚᱸ ᱵᱮᱥ ᱴᱷᱤᱠ ᱫᱚ ᱵᱟᱹᱧ ᱵᱟᱲᱟᱭᱟ᱾
ᱚ ᱦᱮᱸ ᱟᱨ ᱱᱚᱛᱮ ᱦᱚᱸᱠᱚ ᱚᱱᱠᱟᱭ ᱜᱮᱭᱟ ᱟᱫᱷᱮᱠ ᱠᱚᱫᱚ ᱡᱟᱦᱟᱸᱭ ᱫᱚ ᱰᱟᱭᱨᱮᱠᱴ ᱦᱚᱭᱛᱚ ᱦᱟᱱᱮ ᱠᱷᱮᱛ ᱠᱚ ᱞᱚᱥᱚᱫ ᱠᱮᱫᱟ ᱟᱨ ᱵᱮᱰ ᱠᱚ ᱵᱮᱱᱟᱣ ᱠᱮᱫᱟ ᱟᱨ ᱰᱟᱭᱨᱮᱠᱴ ᱦᱩᱲᱩ ᱠᱚ ᱜᱤᱰᱤ ᱦᱚᱴᱚ ᱠᱟᱜᱼᱟ᱾ ᱢᱮᱱᱠᱷᱟᱱ ᱚᱱᱟ ᱦᱩᱲᱩ ᱫᱚ ᱨᱟᱠᱟᱵ ᱛᱮ ᱰᱮᱨᱤᱜᱼᱟ ᱢᱟᱱᱮ ᱠᱟᱹᱴᱤᱡ ᱤᱭᱟᱹ ᱨᱟᱠᱟᱵ ᱛᱮ ᱡᱮᱦᱮᱛᱩ ᱚᱱᱟ ᱚᱝᱠᱩᱨᱚᱜᱼᱟ᱾ ᱛᱟᱨᱯᱚᱨᱮ ᱛᱚ ᱦᱟᱸᱜ ᱨᱟᱠᱟᱵ-ᱟ ᱥᱮ᱾ ᱟᱨ ᱱᱤᱭᱟᱹ ᱵᱟᱨ ᱱᱤᱭᱟᱹ ᱵᱟᱨ ᱟᱞᱮ ᱦᱚᱜ-ᱟᱭ ᱠᱤᱪᱷᱩ ᱫᱤᱱ ᱞᱟᱦᱟ ᱪᱮᱫ ᱞᱮᱠᱟᱞᱮ ᱛᱚᱞᱟᱣ ᱠᱟᱫᱟᱧ ᱞᱟᱹᱭᱟᱢ ᱠᱟᱱᱟ᱾ ᱠᱷᱮᱛ ᱞᱮ ᱞᱚᱥᱚᱫ ᱠᱮᱫᱟ ᱟᱨ ᱢᱟᱱᱮ ᱫᱟᱜ ᱫᱚ ᱵᱟᱹᱱᱩᱜᱼᱟ ᱢᱟᱱᱮ ᱤᱭᱟᱹ ᱜᱮ ᱯᱩᱨᱩ ᱥᱮᱠᱮ ᱥᱮᱠᱮ ᱠᱷᱮᱛ ᱥᱮᱠᱮ ᱥᱮᱠᱮ ᱜᱮ ᱫᱟᱜ ᱟᱨ ᱦᱩᱲᱩ ᱞᱮ ᱨᱚᱦᱚᱭ ᱠᱮᱫᱟ ᱟᱨ ᱨᱚᱦᱚᱭ ᱠᱟᱛᱮᱫ ᱚᱱᱟ ᱨᱚᱦᱚᱭ ᱠᱷᱮᱛ ᱨᱮ ᱦᱩᱲᱩ ᱞᱮ ᱚᱱᱟ ᱡᱟᱦᱟᱸ ᱯᱚᱝ ᱦᱚᱪᱚ ᱠᱟᱫᱟᱞᱮ ᱦᱩᱲᱩ ᱚᱱᱟᱞᱮ ᱪᱷᱩᱲᱭᱟᱹᱣ ᱠᱟᱫᱟ᱾ ᱚᱱᱟ ᱨᱚᱦᱚᱭ ᱠᱷᱮᱛ ᱨᱮᱜᱮ᱾
ᱟᱨ ᱵᱮᱸᱜᱟᱲ ᱵᱮᱸᱜᱟᱲ ᱠᱚᱯᱮ ᱨᱚᱦᱚᱭ ᱠᱮᱫᱟ ᱥᱮ ᱵᱟᱝ ᱵᱮᱸᱜᱟᱲ ᱠᱚ?
ᱵᱟᱝ ᱟᱹᱣᱨᱤᱞᱮ ᱨᱚᱦᱚᱭᱟ ᱟᱞᱮ ᱫᱚ᱾ ᱟᱞᱮ ᱫᱚ ᱨᱚᱦᱚᱭ ᱦᱩᱭᱩᱜᱼᱟ ᱳᱭ ᱢᱤᱫᱴᱟᱝ ᱵᱟᱨᱭᱟ ᱫᱟᱨᱮ ᱚᱲᱟᱜ ᱡᱚᱝ ᱞᱮᱠᱟ᱾ ᱠᱟ ᱚᱱᱠᱟ ᱡᱟᱹᱥᱛᱤ ᱥᱟᱺᱦᱤᱡ ᱫᱚ ᱵᱟᱝ ᱡᱮ ᱟᱠᱷᱨᱤᱧ ᱦᱩᱭᱩᱜᱼᱟ᱾ ᱠᱤᱱᱛᱩ ᱱᱚᱜᱼᱚᱭ ᱱᱮᱛᱟᱨᱤᱧ ᱧᱮᱞᱮᱫ ᱠᱚᱣᱟ ᱟᱞᱮ ᱱᱚᱰᱮ ᱡᱟᱦᱟᱸᱭ ᱠᱚ ᱪᱟᱹᱥᱤ ᱜᱮᱭᱟ ᱠᱚ ᱮᱴᱟᱜ ᱥᱚᱵᱡᱤ ᱠᱚᱦᱚᱸ ᱱᱚᱜᱼᱚᱭ ᱱᱤᱛ ᱧᱮᱞᱮᱫ ᱠᱚᱣᱟᱹᱧ ᱱᱤᱛᱚᱜ ᱚᱱᱟ ᱥᱚᱥᱟ ᱠᱚᱠᱚ ᱵᱤᱫ ᱟᱠᱟᱫᱟ ᱥᱚᱥᱟ ᱟᱨ ᱠᱟᱨᱞᱟ᱾ ᱡᱟᱦᱟᱸ ᱚᱱᱟ ᱨᱮᱱᱟᱜ ᱦᱚᱸᱛᱚ ᱚᱱᱟ ᱵᱮᱰ ᱞᱮᱠᱟ ᱵᱮᱱᱟᱣ ᱦᱩᱭᱩᱜ-ᱟ ᱥᱮ᱾ ᱚᱸᱰᱮᱧ ᱧᱮᱞᱮᱫ ᱠᱚᱣᱟ ᱯᱩᱞᱤᱛᱷᱤᱱ ᱠᱚ ᱵᱤᱪᱷᱟᱹᱣ ᱯᱩᱞᱤᱛᱷᱤᱱ ᱢᱟᱱᱮ ᱵᱚᱲᱚ ᱛᱤᱨᱯᱳᱞ ᱠᱚ ᱵᱤᱪᱷᱟᱹᱣ ᱠᱟᱫᱟ᱾ ᱟᱨ ᱜᱳᱞ ᱜᱳᱞ ᱠᱚ ᱵᱷᱩᱞᱩᱠ ᱠᱟᱫᱟ ᱚᱸᱰᱮ ᱜᱮ ᱠᱚ ᱨᱚᱦᱚᱭ ᱤᱫᱤ ᱠᱟᱫᱟ ᱾ ᱟᱫᱚ ᱪᱮᱫ ᱠᱷᱟᱹᱛᱤᱨ ᱛᱮᱠᱚ ᱚᱝᱠᱟᱣ ᱠᱟᱫᱟ ᱚᱱᱟ ᱫᱚ ᱵᱟᱰᱟᱭ ᱵᱟᱹᱱᱩᱜᱼᱟ, ᱢᱟᱱᱮ ᱜᱚᱴᱟ ᱠᱷᱮᱛ ᱜᱮ
ᱦᱳᱸᱭ
ᱟᱫᱚ ᱛᱟᱦᱚᱞᱮ ᱥᱩᱫᱩ ᱚᱸᱰᱮᱢ ᱚᱸᱰᱮ ᱢᱚᱛ ᱜᱮ ᱯᱷᱟᱸᱠᱟ ᱢᱮᱱᱟᱜᱼᱟ ᱟᱨ ᱚᱸᱰᱮ ᱛᱮ ᱢᱟᱱ ᱚᱸᱰᱮ ᱛᱮᱜᱮ ᱚᱱᱟ ᱨᱟᱠᱟᱵ ᱠᱟᱱᱟ ᱫᱟᱨᱮ ᱾
ᱟᱯᱮ ᱚᱱᱛᱮ ᱦᱟᱣ ᱠᱚᱯᱮ ᱡᱚᱢ ᱠᱚᱣᱟ?
ᱦᱮᱸ, ᱡᱚᱢ ᱠᱚᱣᱟᱞᱮ ᱢᱮᱱᱠᱷᱟᱱ ᱵᱟᱠᱚ ᱧᱟᱢᱚᱜᱼᱟ ᱟᱞᱮᱥᱮᱫ ᱫᱚ ᱚᱱ
ᱦᱳᱭ ᱪᱮᱫ ᱠᱟᱛᱮᱯᱮ ᱡᱚᱢ ᱠᱚᱣᱟ?
ᱦᱟᱣ ᱫᱚ ᱟᱞᱮ ᱫᱚ ᱨᱤᱫ ᱠᱚᱣᱟᱞᱮ ᱟᱨ ᱫᱷᱩᱱᱤᱭᱟᱹ ᱯᱟᱛᱟᱞᱮ ᱢᱮᱥᱟᱣ ᱟᱠᱚᱜᱮᱭᱟ ᱾ ᱟᱨ ᱵᱩᱞᱩᱝ ᱛᱚ ᱞᱟᱜᱟᱜ ᱜᱮᱭᱟ ᱟᱨ ᱢᱟᱨᱤᱪ,
ᱟᱨ ᱨᱚᱥᱩᱱ
ᱟᱨ ᱵᱤᱞᱟᱹᱛᱤ ᱥᱟᱶ ᱛᱮᱦᱚᱸ, ᱦᱮᱸ ᱨᱚᱥᱩᱱ ᱦᱚᱸ ᱟᱨ ᱠᱟᱹᱴᱤᱡ ᱞᱮ ᱜᱩᱲ ᱠᱚᱞᱮ ᱢᱮᱥᱟ
ᱢᱮ ᱢᱮᱱᱟᱠᱚ ᱥᱮ‌ ᱦᱟᱺᱰᱤ ᱥᱟᱞᱟᱜ ᱦᱟᱺᱰᱤ ᱥᱟᱞᱟᱜ ᱵᱷᱟᱜᱮ ᱴᱮᱥᱴᱤ ᱟᱠᱚ ᱥᱮᱪᱮᱜ ᱢᱮᱱᱟᱠᱚ ᱾
ᱟᱻ ᱦᱮᱸ ᱪᱚᱝ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱾ ᱠᱤᱱᱛᱩ ᱤᱧ ᱛᱚ ᱱᱚᱣᱟᱧ ᱟᱸᱡᱚᱢ ᱟᱠᱟᱫ ᱠᱚᱣᱟ, ᱚᱱᱟ ᱞᱟᱦᱟ ᱞᱟᱦᱟ ᱫᱚ ᱤᱧ ᱡᱟᱦᱟ ᱚᱱᱟ ᱠᱷᱚᱫᱮ ᱪᱟᱣᱞᱮ ᱛᱟᱸᱦᱮᱱᱟ ᱥᱮ, ᱚᱱᱟ ᱦᱟᱣ ᱦᱟᱣ ᱠᱚ ᱯᱟᱦᱤ ᱯᱟᱹᱦᱤᱞ ᱫᱚ ᱦᱟᱣ ᱫᱚ ᱫᱚᱢᱮ ᱜᱮ ᱠᱚ ᱤᱭᱟᱹ ᱚᱝᱠᱟ ᱠᱚ ᱛᱩᱢᱟᱹᱞ ᱫᱚᱦᱚᱭᱮᱫ ᱠᱚ ᱛᱟᱸᱦᱮᱱ ᱥᱮ, ᱛᱟᱨᱯᱚᱨ ᱚᱝᱠᱟ ᱦᱟᱣ ᱠᱚ ᱨᱚᱦ ᱛᱟᱥᱮ ᱨᱚᱦᱚᱲ ᱠᱚᱣᱟ ᱠᱚ ᱟᱨ ᱚᱱᱟᱠᱚ ᱞᱟᱦᱩᱫ ᱠᱚᱣᱟ ᱠᱚ ᱟᱨ ᱚᱱᱟ ᱚᱱᱟ ᱠᱷᱚᱫᱮ ᱨᱮ ᱢᱮᱥᱟ ᱠᱟᱛᱮᱜ ᱠᱚ ᱫᱟᱠᱟ ᱞᱮᱠᱟ ᱤᱥᱤᱱ ᱠᱚᱣᱟ ᱠᱚ ᱞᱟᱹᱭᱟᱠᱚ ᱚᱱᱟ ᱦᱚᱸ ᱫᱟᱢᱮ ᱥᱤᱵᱤᱞᱟ ᱾ ᱟᱨ ᱡᱚᱢ ᱫᱚ ᱵᱟᱝ ᱦᱩᱭ ᱟᱠᱟᱱᱟ ᱱᱮ ᱦᱚᱲ ᱫᱚ ᱠᱤᱱᱛᱩ ᱟᱸᱡᱚᱢ ᱦᱩᱭ ᱟᱠᱟᱱᱟ ᱾ ᱦᱩᱸᱢ
ᱠᱚᱞᱮᱡᱽ ᱨᱮ ᱡᱚᱠᱷᱚᱱᱤᱧ ᱯᱟᱲᱦᱟᱜ ᱠᱚᱞᱮᱡᱽ ᱨᱮ ᱡᱟᱠᱷᱚᱱᱤᱧ ᱯᱟᱲᱦᱟᱜ ᱠᱟᱱ ᱛᱟᱸᱦᱮᱱᱟ ᱛᱚᱠᱷᱚᱱᱤᱧ ᱡᱚᱢ ᱞᱮᱫ- ᱠᱚ ᱢᱤᱫ ᱫᱷᱟᱣ ᱜᱮ ᱵᱟᱠᱷᱟᱡ ᱡᱚᱢ ᱵᱟᱲᱟ ᱫᱚ ᱵᱟᱝ ᱦᱩᱭ ᱠᱟᱱᱟ ᱾
ᱦᱮᱸ, ᱞᱟᱹᱭ ᱟᱠᱚ ᱵᱷᱟᱜᱮ ᱩᱝᱠᱩ ᱫᱚ ᱨᱟᱵᱟᱝ ᱨᱟᱵᱟᱝ ᱫᱤᱱ ᱡᱚᱢ ᱠᱚ ᱵᱷᱟᱜᱮᱭᱟ ᱠᱚ ᱞᱟᱹᱭ ᱟᱠᱚ ᱾ ᱚ ᱧᱟᱢ ᱫᱚᱠᱚ ᱧᱟᱢᱚᱜ ᱜᱮᱭᱟ ᱾ ᱞᱟᱹᱭ ᱫᱤᱧ ᱟᱯᱮ ᱥᱮᱫ ᱫᱚ ᱚ ᱟᱞᱮ ᱱᱚᱛᱮ ᱛᱚ ᱡᱚᱢ ᱫᱚᱠᱚ ᱡᱚᱢ ᱠᱚᱣᱟ ᱢᱮᱱᱠᱷᱟᱱ ᱵᱟᱠᱚ ᱧᱟᱢᱚᱜᱼᱟ ᱾ ᱱᱤᱭᱟᱹ ᱚᱠᱛᱚ ᱨᱮᱫᱚ,
ᱚ ᱟᱯᱮᱥᱮᱫ ᱫᱚ ᱥᱟᱡᱚᱢ ᱵᱤᱨ ᱫᱚ ᱵᱟᱹᱱᱩᱜᱼᱟ ᱛᱟᱦᱚᱞᱮ?
ᱥᱟᱨᱡᱚᱢ ᱵᱤᱨ ᱢᱮᱱᱟᱜᱼᱟ, ᱟᱹᱰᱤ ᱞᱟᱹᱴᱩ ᱞᱟᱹᱴᱩ ᱫᱟᱨᱮ ᱟ ᱟᱰᱤ ᱢᱟᱨᱟᱝ ᱢᱟᱨᱟᱝ, ᱠᱷᱟᱱ ᱟᱹᱰᱤ ᱢᱟᱨᱟᱝ ᱢᱟᱨᱟᱝ ᱡᱟᱦᱟᱸ ᱫᱚ ᱫᱮᱡ ᱛᱮᱦᱚᱸ ᱵᱟᱢ ᱫᱮᱡ ᱫᱟᱲᱮᱭᱟᱜᱼᱟ ᱾ ᱢᱟᱱᱮ ᱥᱩᱨ ᱠᱚᱨᱮ ᱚᱱᱠᱟᱱᱟᱜ ᱥᱩᱨ ᱠᱷᱚᱱ ᱫᱚ ᱚᱱᱠᱟ ᱫᱟᱨᱮ ᱨᱮᱱᱟᱝ ᱪᱟᱝᱲᱟ ᱵᱟᱱᱩᱜ-ᱟ, ᱡᱟᱦᱟᱸ ᱫᱚ ᱟᱢ ᱫᱮᱡ ᱫᱟᱲᱮᱭᱟᱜ ᱟᱢ ᱾ᱟᱹᱰᱤ ᱩᱥ ᱥᱩᱞ ᱨᱮ ᱢᱮᱱᱟᱜᱼᱟ ᱾ ᱛᱟᱦᱚᱞᱮ ᱟᱢ ᱵᱟᱢ ᱛᱤᱭᱳᱜ ᱫᱟᱲᱮᱭᱟᱜᱼᱟ, ᱵᱟᱱᱟᱜ ᱦᱚᱸ ᱩᱱᱟᱹᱜ ᱞᱟᱹᱴᱩ ᱵᱟᱱᱟᱜ ᱥᱚᱢᱵᱷᱚᱵᱽ ᱵᱟᱝ ᱠᱟᱱᱟ ᱵᱮᱱᱟᱣ ᱾
ᱦᱳᱭ
ᱟᱨ ᱩᱝᱠᱩ ᱠᱚᱛᱚ ᱦᱟᱣ ᱠᱚᱫᱚ ᱧᱮᱞ ᱢᱮ ᱟᱹᱰᱤ ᱪᱮᱛᱟᱱ ᱠᱚᱨᱮ ᱜᱮᱠᱚ ᱚᱲᱟᱜ ᱠᱚᱫᱚ ᱛᱟᱸᱦᱮᱱ ᱛᱟᱠᱚᱣᱟ ᱥᱮ ᱾ ᱟᱠᱚ ᱡᱟᱦᱟᱸ ᱠᱚ ᱚᱱᱟ ᱯᱚᱴᱞᱟ ᱠᱟᱜᱼᱟ ᱠᱚ,
ᱦᱩᱸ, ᱦᱮᱸ
ᱟᱯᱮᱥᱮᱜ ᱱᱤᱛᱚᱜ ᱱᱤᱛᱚᱜ ᱫᱤᱱ ᱫᱚ ᱛᱟᱦᱚᱞᱮ ᱜᱚᱝᱜᱷᱟ ᱠᱚᱫᱚ ᱠᱚ ᱧᱟᱢᱚᱜ ᱠᱟᱱᱟ ᱥᱮ ᱵᱟᱝ?
ᱦᱮᱸ, ᱧᱟᱢᱚᱜ ᱠᱟᱱᱟ ᱠᱚ ᱫᱟᱜ ᱞᱮᱠᱷᱟᱱ ᱜᱮ ᱨᱟᱠᱟᱵ ᱠᱟᱱᱟ ᱠᱚ᱾
ᱚ, ᱟᱞᱮ ᱱᱚᱛᱮ ᱫᱚ ᱱᱤᱭᱟᱹ ᱥᱚᱢᱟᱹᱭ ᱫᱚ ᱜᱚᱝᱜᱷᱟ ᱦᱚᱸ, ᱛᱟᱨᱯᱚᱨ ᱛᱚᱨᱦᱚᱫᱽ ᱦᱚᱸ, ᱠᱚ ᱧᱟᱢᱚᱜ ᱠᱟᱱᱟ ᱠᱟᱴ ᱠᱚᱢ ᱠᱚ ᱦᱟᱹᱠᱩ ᱫᱚ ᱠᱷᱩᱵ ᱠᱚᱢ ᱜᱮᱠᱚ ᱨᱟᱠᱟᱵ ᱠᱟᱱᱟ ᱱᱤᱛᱚᱜ ᱫᱚ᱾ ᱫᱟᱜ ᱛᱚ ᱚᱱᱠᱟ ᱞᱮᱠᱟ ᱱᱤᱛᱚᱜ ᱫᱚ ᱵᱩᱦᱤ ᱵᱟᱹᱱᱩᱜᱼᱟ᱾
ᱴᱷᱤᱠ,
ᱦᱩᱸ,
ᱯᱳᱱ ᱯᱮᱭᱟᱢ,
ᱦᱮᱸ, ᱟᱨ ᱫᱟᱜ ᱵᱩᱦᱤ ᱞᱮᱱᱠᱷᱟᱱ ᱠᱚ ᱞᱟᱹᱭᱟ ᱥᱮ ᱪᱮᱫ ᱡᱚᱜ ᱦᱚᱸ ᱫᱚᱢᱮ ᱠᱚ ᱧᱟᱢᱚᱜᱼᱟ? ᱠᱷᱮᱛ ᱠᱚᱨᱮ ᱨᱚᱦᱚᱭ ᱠᱷᱮᱛ ᱠᱚᱨᱮ᱾
ᱡᱚ ᱦᱮᱸ, ᱞᱟᱴᱷᱮᱜ ᱟᱠᱚ ᱢᱟᱭᱟᱝ ᱠᱚ ᱡᱚᱢᱟ ᱡᱚᱠ᱾
ᱦᱮᱸ, ᱟᱞᱮ ᱥᱮᱫ ᱦᱚᱸ ᱢᱮᱱᱟᱜ ᱠᱚᱣᱟ ᱢᱮᱱᱠᱷᱟᱱ ᱚᱱᱠᱟᱞᱮᱠᱟ ᱛᱚ ᱩᱱᱟᱹᱜ ᱵᱟᱹᱱᱩᱜ ᱩᱱᱟᱹᱜ ᱡᱳᱨ ᱥᱟᱺᱦᱤᱡ ᱫᱚ ᱵᱟᱝ ᱫᱟᱜ ᱠᱚ ᱵᱩᱦᱤ ᱛᱚ ᱩᱱᱟᱹᱜ ᱵᱟᱹᱱᱩᱜ ᱟᱥᱮ? ᱠᱷᱟᱱ ᱫᱚ ᱩᱱᱟᱹᱜ ᱫᱚ ᱵᱟᱠᱚ ᱧᱟᱢ ᱵᱟᱲᱟᱜᱼᱟ᱾
ᱴᱷᱤᱠ,
ᱡᱚᱠ ᱦᱚᱸ ᱧᱮᱞ ᱢᱮ ᱚᱠᱟ ᱞᱮᱠᱟᱱ ᱪᱮᱫ ᱞᱮᱠᱟᱱ ᱩᱝᱠᱩ ᱡᱤᱣᱤ ᱟᱣᱞᱟ ᱡᱤᱱᱤᱥ ᱠᱟᱱᱟ ᱠᱚ ᱧᱮᱞ ᱢᱮ ᱩᱱᱠᱩ ᱫᱚ ᱢᱮᱫ ᱦᱚᱸ ᱢᱮᱫ ᱦᱚᱸ ᱛᱚ ᱵᱟᱝ, ᱴᱷᱤᱠᱟᱹᱜ ᱛᱟᱠᱚᱣᱟ ᱢᱮᱫ ᱢᱮᱱᱟᱜ ᱛᱟᱠᱚᱣᱟ ᱥᱮ ᱵᱟᱹᱱᱩᱜ ᱛᱟᱠᱚᱣᱟ ᱢᱚᱪᱟ ᱦᱚᱸ ᱢᱮᱱᱟᱜ ᱛᱟᱠᱚᱣᱟ ᱥᱮ ᱵᱟᱹᱱᱩᱜ ᱛᱟᱠᱚᱣᱟ ᱵᱟᱝ ᱵᱩᱡᱷᱟᱹᱜᱼᱟ ᱢᱮᱱᱠᱷᱟᱱ ᱩᱱᱤ ᱢᱟᱭᱟᱝ ᱛᱚ ᱧᱮᱞ ᱢᱮ ᱦᱟᱱᱮ ᱡᱚᱢ ᱛᱟᱢᱟᱟᱭ᱾
ᱦᱮᱸ, ᱚᱝᱠᱟ ᱜᱮ, ᱩᱱᱠᱩ ᱫᱚ ᱢᱟᱭᱟᱝ ᱡᱚᱢ ᱠᱟᱱᱟ ᱩᱝᱠᱩ
ᱦᱳᱭ᱾
ᱥᱤᱠᱲᱤᱡ ᱫᱚᱢᱮ ᱠᱚ ᱜᱮᱜᱮᱨ ᱠᱟᱱᱟ ᱜᱩᱯᱤ ᱜᱩᱯᱤ ᱠᱷᱚᱱᱤᱧ ᱨᱩᱣᱟᱹᱲ ᱱᱟᱥᱮ ᱥᱤᱠᱲᱤᱡ ᱫᱚᱢᱮ ᱠᱚ ᱜᱮᱜᱮᱨ ᱠᱟᱱᱟ᱾ ᱜᱟᱡᱟᱲ ᱠᱚᱨᱮ ᱫᱚ ᱥᱤᱠᱲᱤᱡ ᱫᱚᱢᱮ ᱠᱚ ᱜᱮᱜᱮᱨ ᱠᱟᱱᱟ ᱛᱤᱦᱤᱧ ᱜᱟᱯᱟ ᱫᱚ᱾
ᱦᱳᱭ ᱛᱟᱦᱮᱱ ᱧᱟᱢᱚᱜ ᱜᱮᱭᱟ ᱠᱚ ᱛᱚ ᱱᱮᱛᱟᱨ ᱫᱤᱱ ᱫᱚ᱾ ᱟᱞᱮ ᱥᱮᱫ ᱦᱚᱸ ᱵᱤᱨ ᱢᱮᱱᱟᱜᱼᱟ ᱱᱮᱛᱟᱨ ᱫᱤᱱ ᱢᱮᱨᱚᱢ ᱠᱚ ᱰᱟᱝᱨᱤ ᱠᱚᱠᱚ ᱤᱫᱤ ᱠᱚᱣᱟ᱾ ᱫᱚᱢᱮ ᱠᱚ ᱧᱟᱢᱚᱜ ᱜᱮᱭᱟ ᱠᱚ ᱥᱤᱠᱲᱤᱡ ᱫᱚ᱾
ᱟᱪᱷᱟ,
ᱵᱟ ᱥᱤᱠᱨᱤᱡ ᱜᱮᱨ ᱴᱷᱤᱠ ᱫᱚ ᱧᱮᱞ ᱢᱮ ᱜᱮᱨ ᱵᱟᱵᱟᱛᱟ ᱚᱱᱟ ᱜᱮ ᱵᱟᱲᱟᱝᱟ᱾ ᱚᱱᱟᱜᱮ,
ᱦᱮᱸ, ᱟᱨ ᱮᱸᱰᱮ ᱠᱷᱟᱱ ᱜᱮᱛᱚ ᱧᱮᱞ ᱢᱮ ᱟᱢᱫᱚ ᱵᱟᱵᱟᱛ ᱢᱮᱭᱟ᱾ ᱚᱸᱰᱮᱢ ᱜᱟᱫᱩᱨᱟᱢ ᱚᱱᱟ ᱜᱮᱛᱚ ᱟᱨ ᱤᱱᱯᱷᱮᱠ ᱥᱮᱱᱚᱜᱼᱟ ᱥᱮ ᱚᱱᱟ ᱛᱮᱜᱮ ᱥᱮ᱾ ᱟᱨ ᱧᱮᱞ ᱢᱮ ᱤᱭᱟᱹ ᱦᱚᱸ ᱛᱚ ᱧᱟᱢᱟᱱᱤᱡᱟ ᱨᱩᱣᱟᱹ ᱦᱚᱸ ᱛᱚ, ᱛᱚᱸᱜᱟ ᱡᱚᱴᱟᱣᱟᱱᱤᱡᱼᱟ ᱥᱤᱠᱲᱤᱡ ᱜᱮᱨ ᱛᱮ᱾ ᱛᱟᱦᱟᱞᱮ ᱪᱮᱫ ᱮᱢ ᱪᱤᱠᱟᱹᱭᱫᱟ ᱟᱢ ᱫᱚ ᱱᱤᱛᱳᱜ ᱫᱚ?
ᱦᱮᱸ ᱰᱮᱝᱜᱩ ᱰᱮᱝᱜᱩ ᱫᱚ ᱚᱱᱟ ᱥᱤᱠᱲᱤᱡ ᱜᱮᱨ ᱛᱮᱜᱮ ᱦᱩᱭᱩᱜᱼᱟ ᱰᱮᱝᱜᱩ᱾
ᱰᱮᱝᱜᱩ ᱦᱩᱭᱩᱜ-ᱟ ᱢᱮᱞᱮᱨᱤᱭᱟ ᱦᱚᱸ ᱦᱩᱭᱩᱜᱼᱟ᱾ ᱯᱷᱟᱭᱞᱮᱨᱤᱭᱟ ᱦᱚᱸ ᱠᱚ ᱞᱟᱹᱭᱟ ᱦᱩᱭᱩᱜᱼᱟ᱾
ᱰᱮᱝᱜᱩ, ᱛᱤᱸᱜᱩ ᱠᱟᱹᱱᱤᱧ ᱚᱲᱟᱜ ᱥᱮ ᱱᱮᱴ ᱚᱣᱟᱠ ᱵᱟᱭ ᱧᱟᱢ ᱛᱤᱧᱟ
ᱚᱸᱻ ᱱᱚᱰᱮ ᱤᱭᱟᱹ ᱨᱮᱧ ᱩᱱᱟᱹᱜ ᱡᱟᱦᱟᱸ ᱰᱮᱝᱜᱩ ᱠᱚ ᱫᱚ ᱩᱱᱟᱹᱜ ᱨᱩᱣᱟᱹ ᱵᱟᱝ ᱧᱮᱞ ᱧᱟᱢ ᱢᱮᱱᱠᱷᱟᱱ ᱢᱮᱞᱮᱨᱤᱭᱟ ᱫᱚ ᱧᱮᱞ ᱧᱟᱢᱚᱜᱚᱜ ᱠᱟᱱ ᱜᱮᱭᱟ ᱾ ᱮᱸᱻ ᱨᱩᱣᱟᱹ ᱵᱟᱲᱟᱜ ᱜᱮᱭᱟ ᱠᱚ ᱦᱚᱸᱜᱼᱚᱭ ᱛᱚ ᱟᱨ ᱚᱱᱟ ᱨᱮᱱᱟᱜ ᱫᱚ ᱨᱟᱱ ᱩᱰᱩᱠ ᱠᱟᱱ ᱛᱮ ᱩᱱᱟᱹᱜ ᱵᱚᱛᱚᱨ ᱫᱚ ᱵᱟᱝ ᱠᱤᱱᱛᱩ ᱰᱮᱝᱜᱩ ᱫᱚ ᱠᱚ ᱞᱟᱹᱭ ᱫᱟ ᱮᱠᱷᱚᱱ ᱦᱚᱸ ᱠᱟᱹᱴᱤᱡ ᱵᱚᱛᱚᱨ ᱧᱚᱜ ᱜᱮᱭᱟ ᱾
ᱦᱮᱸ ᱟᱢ ᱴᱷᱤᱠ ᱴᱷᱟᱠ ᱫᱟᱠᱟ ᱵᱟᱢ ᱡᱚᱢ ᱫᱟᱲᱮᱜᱼᱟ ᱛᱚ ᱚᱱᱟ ᱫᱚ ᱫᱟᱠᱟ ᱠᱚ ᱵᱟᱢ ᱡᱚᱢ ᱫᱟᱲᱮᱜᱼᱟ ᱾
ᱰᱮᱝᱜᱩ ᱫᱚ ᱾
ᱦᱮᱸ ᱾
ᱚᱻ
ᱟᱨ ᱚᱱᱟ ᱫᱚ ᱰᱮᱝᱜᱩ ᱫᱚ ᱵᱟᱭ ᱨᱩᱣᱟᱹ ᱨᱩᱣᱟᱹ ᱵᱟᱭ ᱫᱟᱹᱲ ᱦᱚᱛᱟ ᱾
ᱚᱻ ᱱᱤᱛᱚᱜ ᱫᱤᱱ ᱨᱮ ᱫᱚ ᱟᱢᱫᱚ ᱮᱠᱟᱱᱛ ᱡᱟᱹᱯᱤᱫ ᱞᱟᱦᱟ ᱨᱮ ᱫᱚ ᱟᱢᱫᱚ ᱢᱚᱥᱟᱨᱤ ᱫᱚ ᱩ ᱢᱟᱱᱮ ᱟᱢ ᱤᱭᱟᱹ ᱠᱷᱟᱰᱟᱣ ᱞᱟᱜᱟᱣ ᱢᱮᱜᱮ ᱾
ᱵᱟᱠᱷᱟ ᱪᱤᱠᱠᱟ ᱞᱟᱭᱤᱱ ᱞᱟᱭᱤᱱ ᱮ ᱫᱟᱹᱲ ᱠᱮᱫᱟ ᱦᱮᱸ ᱛᱚᱠᱷᱚᱱ ᱫᱚ ᱟᱢ ᱫᱚ ᱥᱤᱠᱲᱤᱡ ᱫᱚ ᱛᱚᱠᱷᱚᱱ ᱫᱚᱠᱚ ᱜᱮᱜᱮ--ᱜᱮᱜᱮᱨ ᱠᱟᱱᱟ ᱥᱮ ᱛᱚᱠᱷᱚᱱ ᱫᱚ ᱟᱨ ᱚᱱᱟ ᱜᱮᱨ ᱜᱮ ᱵᱟᱨᱭᱟ ᱯᱮᱭᱟ ᱜᱮᱨ ᱜᱮᱨ ᱢᱮᱭᱟ ᱚᱱᱟ ᱜᱮᱨ ᱛᱮᱜᱮ ᱦᱩᱭᱩᱜᱼᱟ ᱰᱮᱝᱜᱩ ᱮᱢᱟᱱ ᱠᱚᱫᱚ ᱾
ᱦᱳᱭᱻ ᱦᱳᱭᱻ
ᱟᱯᱮ ᱫᱚ ᱪᱮ ᱪᱮᱸᱬᱮ ᱠᱚ ᱫᱚᱢᱮ ᱢᱮᱱᱟᱜ ᱠᱚᱣᱟ?
ᱟᱨ ᱦᱮᱸ ᱢᱮᱱᱟᱜ ᱠᱚᱜᱮᱭᱟ ᱦᱚᱜᱼᱚᱭ ᱫᱟᱨᱮ ᱠᱚ ᱢᱮᱱᱟᱜ ᱟᱠᱟᱫᱟ ᱾
ᱦᱚᱜᱼᱚᱭ ᱱᱤᱛᱚᱜ ᱫᱚ ᱵᱟᱨᱭᱟ ᱪᱤᱞᱤ ᱪᱮᱸᱬᱮ ᱠᱟᱱ ᱪᱚᱠᱤᱱ ᱤᱧᱦᱚᱸ ᱩᱱᱟᱹᱜ ᱫᱚ ᱵᱟᱹᱧ ᱴᱷᱤᱠᱟᱹ ᱠᱤᱱᱟ ᱦᱮᱸᱫᱮ ᱦᱮᱸᱫᱮ ᱠᱤᱱ ᱨᱟᱜ ᱫᱟᱠᱤᱱ ᱦᱮᱸ᱾ ᱦᱮᱸ ᱯᱚᱛᱟᱢ ᱫᱚᱧ ᱧᱮᱞ ᱴᱷᱤᱠ ᱠᱚᱣᱟ ᱦᱮᱸ ᱯᱚᱛᱟᱢ ᱠᱚ ᱠᱤᱥᱱᱤ ᱜᱷᱮᱣᱲᱟ ᱩᱱᱠᱩ ᱠᱚᱫᱚᱧ ᱴᱷᱤᱠᱟᱹ ᱠᱚᱣᱟ ᱾
ᱢᱟᱞᱟ ᱯᱚᱛᱟᱢ
ᱮᱠᱫᱚᱢ ᱦᱮᱸ ᱯᱚᱛᱟᱢ ᱢᱟᱞᱟ ᱯᱚᱛᱟᱢ ᱫᱚ ᱵᱟᱠᱚ ᱢᱤᱫ ᱜᱮᱭᱟ?
ᱟᱨ ᱴᱤᱨᱚᱢ ᱴᱤᱨᱚᱢ ᱫᱚ ᱪᱮᱫ ᱨᱮ ᱠᱚ ᱵᱮᱞᱮᱭᱟ ᱞᱟᱹᱭ ᱢᱮᱥᱮ ᱴᱤᱨᱚᱢ ᱵᱤᱞᱤ ᱫᱚ?
ᱤᱧᱦᱚᱸ ᱚᱱᱟ ᱫᱚ ᱵᱟᱹᱧ ᱵᱟᱲᱟᱭᱟ ᱚᱠᱟ ᱠᱚᱨᱮ ᱟᱻ ᱠᱚ ᱛᱟᱦᱮᱱᱟ ᱵᱤᱞᱤᱭᱟᱠᱚ ᱚᱠᱟ ᱠᱤᱱᱛᱩ ᱧᱮᱞ ᱵᱟᱲᱟ ᱦᱩᱭ ᱟᱠᱟᱱᱟ ᱾
ᱛᱤᱨᱚᱢ ᱪᱮᱸᱬᱮ ᱦᱮᱸ ᱜᱩᱱᱰᱨᱤ ᱪᱤᱛᱨᱤ
ᱛᱤᱛᱨᱤ ᱫᱚ ᱮᱠᱴᱩᱠᱩᱱ ᱢᱟᱨᱟᱝ ᱜᱮᱭᱟ ᱠᱚ ᱛᱚ ᱛᱤᱛᱨᱤ ᱫᱚ ᱜᱷᱩᱲᱩ ᱫᱚᱠᱚ ᱦᱚᱯᱚᱱ ᱛᱤᱛᱨᱤ ᱫᱚᱠᱚ ᱢᱟᱱᱮᱫ ᱢᱟᱨᱟᱝ ᱮᱱᱟ
ᱚᱻ ᱢᱟᱱᱮ ᱢᱤᱫ ᱡᱟᱛᱤᱭᱚ ᱡᱤᱱᱤᱥ ᱠᱟᱱ ᱜᱮᱭᱟ ᱠᱚ ᱩᱱᱠᱩ ᱫᱚ ᱵᱟᱝ?
ᱦᱮᱸ ᱧᱮᱞ ᱛᱮᱦᱮᱸ ᱮᱠᱤ ᱨᱚᱠᱚᱢ ᱠᱚ ᱧᱮᱞᱚᱜᱼᱟ ᱜᱩᱰᱷᱤ ᱠᱚᱫᱚ ᱦᱚᱯᱚᱱ ᱦᱚᱯᱚᱱ ᱦᱚᱯᱚᱱ ᱜᱮᱭᱟ ᱠᱚ ᱦᱮᱸ ᱟᱨ ᱟᱨ ᱡᱟᱦᱟᱸᱭ ᱛᱤᱛᱨᱤ ᱢᱮ ᱢᱮᱱᱟ ᱦᱮᱸ
ᱦᱳᱭ ᱦᱩᱸ ᱾
ᱩᱱᱠᱩ ᱫᱚᱠᱚ ᱮᱴᱩ ᱠᱚ ᱢᱟᱨᱟᱝ ᱧᱚᱜ ᱜᱮᱭᱟ ᱱᱤᱭᱟ ᱴᱩᱠᱩᱱ ᱜᱮ ᱯᱟᱨᱛᱷᱚᱠᱠᱚ ᱫᱚ᱾ ᱡᱮᱢᱚᱱ ᱯᱚᱛᱟᱢ ᱟᱨ ᱢᱟᱞᱟᱯᱚᱛᱟᱢ ᱫᱚ ᱮᱠᱤᱡᱟᱛᱤ ᱠᱟᱱ ᱜᱮᱭᱟ ᱠᱤᱱ ᱞᱟᱹᱭ ᱢᱮ ᱾
ᱚ ᱟᱯᱮ ᱥᱮᱫ ᱫᱚ ᱛᱟᱦᱚᱞᱮ ᱩᱱᱠᱩ ᱢᱤᱨᱩ ᱪᱮᱬᱮ ᱫᱚ ᱢᱮᱱᱟᱜ ᱠᱚᱣᱟ ᱥᱮ ᱵᱟᱹᱱᱩᱜ ᱠᱚᱣᱟ?
ᱦᱮᱸ ᱢᱤᱨᱩ ᱪᱮᱬᱮ ᱢᱮᱱᱟᱜ ᱠᱚᱣᱟ, ᱢᱤᱨᱩ ᱪᱮᱬᱮ ᱫᱚ ᱱᱚᱣᱟ ᱤᱭᱟᱹ ᱨᱮᱠᱚ ᱛᱩᱠᱟᱹᱭᱟ ᱵᱤᱥᱤ ᱚᱱᱠᱟ ᱚᱱᱟ ᱛᱟᱞᱮ ᱰᱟᱹᱲᱭᱟ ᱠᱚ ᱠᱚᱜᱼᱟ ᱵᱟᱝ ᱦᱮᱸ᱾ ᱚᱱᱟ ᱠᱚᱨᱮ᱾
ᱚ, ᱤᱧ ᱫᱚ ᱱᱚᱛᱮᱧ ᱧᱮᱞ ᱠᱟᱜ ᱠᱚᱣᱟ ᱟᱞᱮ ᱥᱮᱫ ᱫᱚ ᱢᱤᱨᱩ ᱪᱮᱬᱮ ᱫᱚ ᱩᱱᱟᱹᱜ ᱫᱚ ᱵᱟᱹᱱᱩᱜ ᱠᱚᱣᱟ, ᱢᱟᱱᱮ ᱵᱟᱝ ᱞᱮᱠ ᱠᱟᱜᱮ ᱟᱞᱮ ᱥᱮᱫ ᱫᱚᱧ ᱧᱮᱞ ᱠᱟᱜ ᱠᱚᱣᱟ ᱛᱟᱞᱮ ᱡᱟᱦᱟᱸ ᱛᱟᱞᱮ ᱫᱟᱨᱮ ᱜᱚᱡ ᱠᱚᱣᱟ ᱚᱱᱟ ᱰᱚᱸᱰᱚᱨ ᱠᱚᱨᱮ ᱫᱚ ᱩᱱᱠᱩ ᱟᱸ ᱫᱟᱜ ᱨᱮᱠᱚ ᱛᱟᱦᱮᱱ ᱫᱚ ᱩᱱᱠᱩ ᱦᱮᱸᱫᱮ ᱦᱮᱸᱫᱮ ᱪᱤᱞᱤ ᱪᱮᱬᱮ ᱠᱚ ᱢᱮᱛᱟ ᱠᱚᱣᱟ? ᱫᱟᱜ ᱜᱮᱰᱮ᱾
ᱫᱟᱦᱩᱠ ᱫᱟᱜ ᱦᱮᱸ ᱫᱟᱜ ᱜᱮᱰᱮ᱾
ᱰᱟᱹᱦᱩᱠ ᱫᱚ ᱵᱟᱝ ᱫᱟᱜ ᱜᱮᱰᱮ, ᱩᱱᱠᱩ ᱜᱮ ᱰᱟᱹᱦᱩᱠ ᱠᱚ ᱢᱮᱛ ᱛᱟᱠᱚ ᱥᱮ ᱪᱮᱫ ᱚᱱᱟ ᱫᱚ ᱵᱟᱹᱧ ᱵᱟᱲᱟᱭᱟ, ᱩᱱᱠᱩᱧ ᱧᱮᱞ ᱟᱠᱟᱫ ᱠᱚᱣᱟ ᱵᱤᱞᱮ ᱚ᱾ ᱦᱮᱸ ᱱᱮᱛᱟᱨ ᱫᱤᱱ ᱫᱚ ᱡᱟᱦᱟᱸ ᱧᱮᱞ ᱢᱮ ᱚᱱᱠᱟ ᱵᱤᱨ ᱫᱷᱟᱨᱮ ᱚᱱᱟ ᱵᱩᱨᱩ ᱫᱷᱟᱨᱮ ᱠᱚᱨᱮ ᱡᱟᱦᱟᱸᱱᱟᱜ ᱵᱟᱸᱛ ᱠᱚ ᱥᱮ ᱚᱱᱟ ᱜᱟᱰᱟ ᱠᱚᱦᱚᱸ ᱵᱤᱨ ᱫᱷᱟᱨᱮ ᱠᱚ ᱨᱮ ᱛᱟᱦᱮᱱ ᱜᱮᱭᱟ ᱥᱮ ᱚᱱᱟ ᱠᱚᱨᱮ ᱧᱮᱞ ᱢᱮ ᱩᱱᱠᱩ ᱟᱨ ᱢᱤᱫ ᱨᱚᱠᱚᱢ ᱢᱮᱱᱟᱜ ᱠᱚᱣᱟ, ᱥᱮᱨᱟᱞᱤ ᱪᱮᱬᱮ ᱩᱱᱠᱩ ᱦᱚᱯᱚᱱ ᱫᱚᱢᱮ ᱠᱚ ᱟᱬᱜᱚᱱᱟ᱾